ᱥᱟᱹᱜᱩᱱ ᱥᱮᱛᱟᱜ ᱡᱚᱦᱟᱨ
ᱦᱳᱭ ᱜᱚᱢᱠᱮ ᱥᱟᱹᱜᱩᱱ ᱥᱮᱛᱟᱜ ᱡᱚᱦᱟᱨ
ᱜᱚᱢᱠᱮ ᱞᱟᱹᱭ ᱵᱮᱱ ᱪᱮᱫ ᱠᱚᱵᱮᱱ ᱪᱤᱠᱟᱹ ᱵᱟᱲᱟᱭᱮᱜᱼᱟ᱾
ᱪᱮᱠᱟ ᱫᱚ ᱪᱮᱫ ᱦᱚᱸ ᱵᱟᱝ ᱱᱚᱜᱼᱚᱭ ᱛᱚ ᱜᱟᱹᱰᱭᱟᱹ ᱥᱮᱫ ᱢᱟᱱᱮ ᱦᱚᱞᱟ ᱫᱟᱜ ᱮ ᱡᱟᱹᱲᱤ ᱞᱮᱫᱟ ᱥᱮ ᱟᱫᱚ ᱠᱟᱹᱴᱤᱡ ᱜᱟᱹᱰ ᱛᱮ ᱦᱮᱡ ᱦᱳᱭ ᱟᱠᱟᱱ ᱪᱮ ᱢᱟᱱᱮ ᱚᱠᱟ ᱠᱚᱨᱮ ᱠᱷᱮᱛ ᱠᱚᱨᱮ ᱫᱟᱜ ᱠᱚ ᱛᱚᱢᱵᱟ ᱠᱟᱱᱟ ᱚᱱᱟ ᱠᱟᱹᱴᱤᱡ ᱠᱚᱞᱤᱧ ᱧᱮᱞ ᱫᱟᱞᱤᱧ ᱟᱨ ᱪᱮᱫ
ᱟᱪᱪᱷᱟ ᱟᱨ ᱛᱟᱦᱞᱮ ᱚᱱᱛᱮᱱᱟᱜ ᱦᱚᱭ ᱡᱤᱣᱤᱫ ᱫᱟᱜ ᱡᱟᱹᱲᱤ ᱠᱚᱫᱚ ᱵᱷᱟᱜᱤ ᱜᱮ
ᱦᱮᱸ ᱦᱚᱞᱟ ᱧᱤᱫᱟᱹ ᱵᱷᱟᱜᱤ ᱜᱮ ᱫᱟᱜ ᱠᱮᱫᱟᱭ ᱟᱨ ᱪᱮ ᱠᱷᱮᱛ ᱠᱚᱨᱮ ᱫᱟᱜᱢᱮ ᱛᱚᱢᱵᱟ ᱠᱟᱱᱟ ᱚᱱᱟ ᱪᱷᱟᱰᱟ ᱦᱚᱸ ᱮᱢᱱᱤ ᱡᱟᱦᱟᱸ ᱠᱚᱨᱮ ᱮᱢᱱᱤ ᱠᱷᱟᱸᱡᱩᱞᱟᱹᱜ ᱜᱮᱭᱟ ᱚᱱᱟ ᱠᱚᱨᱮ ᱫᱟᱜ ᱠᱚ ᱛᱚᱢᱵᱟ ᱠᱟᱱᱟ ᱟᱨ ᱪᱮᱫ
ᱟᱪᱪᱷᱟ ᱟᱪᱪᱷᱟ ᱵᱮᱥ ᱵᱷᱟᱜᱮ ᱜᱮ᱾ ᱟᱨ ᱪᱟᱥ ᱠᱚᱫᱚ ᱪᱮᱫᱮᱠᱟ ᱦᱩᱭᱩᱜ ᱠᱟᱱᱟ ᱥᱮ ᱵᱟᱝᱟ ᱮᱛᱚᱦᱚᱵ ᱠᱟᱫᱟ ᱯᱮ ᱥᱮ ᱵᱟᱝ?
ᱪᱟᱥ ᱠᱚᱫᱚ ᱟᱣᱨᱤ ᱞᱮ ᱮᱛᱚᱦᱚᱵ ᱟ ᱚᱠᱟ ᱠᱚᱨᱮ ᱫᱟᱜ ᱞᱟᱜᱟᱣ ᱠᱟᱱᱟ ᱚᱱᱟ ᱠᱚ ᱠᱟᱹᱴᱤᱡ ᱧᱮᱞ ᱦᱩᱭᱩᱜ ᱠᱟᱱᱟ ᱟᱨ ᱪᱮ ᱤᱸᱱᱟᱹ ᱠᱷᱟᱱ ᱛᱚ ᱱᱟᱦᱮᱞ ᱠᱚ ᱟᱝᱲᱳ ᱦᱩᱭᱩᱜᱼᱟ ᱡᱟᱦᱟᱸ ᱛᱟᱯᱚᱨᱮ ᱠᱷᱮᱛᱨᱮ ᱫᱟᱜ ᱟᱨᱠᱤ ᱞᱟᱜᱟᱣ ᱠᱟᱱᱟ ᱚᱱᱟ ᱠᱚᱜᱮ ᱧᱮᱞ ᱦᱳᱭᱳᱜ ᱠᱟᱱᱟ ᱚᱠᱟ ᱠᱚᱨᱮ ᱫᱟᱜ ᱢᱮᱱᱟᱜᱼᱟ ᱤᱱᱟᱹ ᱯᱚᱨ ᱛᱚ ᱱᱟᱦᱮᱞ ᱠᱚ ᱟᱹᱜᱩ ᱦᱩᱭᱩᱜᱼᱟ᱾
ᱦᱮᱸ ᱮᱠᱫᱚᱢ ᱴᱷᱤᱠ ᱟᱪᱪᱷᱟ ᱜᱚᱝᱠᱮ ᱟᱯᱮ ᱫᱚ ᱡᱟᱦᱟᱸ ᱪᱟᱥ ᱛᱟᱸᱦᱮᱱ ᱟᱯᱮ ᱟᱪᱪᱷᱟ ᱱᱚᱣᱟ ᱫᱚ ᱵᱚᱨᱟᱵᱚᱨ ᱜᱮᱯᱮ ᱪᱟᱥ ᱛᱟᱦᱮᱱᱟ ᱵᱚᱪᱷᱚᱨ ᱨᱮ ᱛᱤᱱ ᱵᱟᱨ ᱯᱮ ᱪᱟᱥ ᱛᱟᱦᱮᱱᱟ ᱟᱯᱮ ᱫᱚ?
ᱚᱱᱟ ᱫᱚ ᱟᱞᱮ ᱫᱚ ᱦᱩᱲᱩ ᱠᱚᱫᱚ ᱵᱚᱪᱷᱚᱨ ᱨᱮ ᱢᱤᱫ ᱫᱷᱟᱣ ᱜᱮ ᱵᱟᱨ ᱫᱷᱟᱣ ᱫᱚ ᱡᱟᱦᱟᱸ ᱮᱴᱟᱜ ᱥᱮᱫ ᱡᱮᱢᱚᱱ ᱟᱸᱡᱚᱢ ᱠᱟᱜ ᱵᱮᱱ ᱟᱸᱡᱚᱢ ᱠᱟᱜ ᱜᱮᱭᱟ ᱵᱮᱱ ᱡᱮᱢᱚᱱ ᱫᱷᱚᱨᱚᱱ ᱦᱩᱲᱩ ᱠᱚ ᱪᱟᱥ ᱜᱮᱭᱟ ᱠᱚ ᱢᱮᱱᱠᱷᱟᱱ ᱟᱞᱮ ᱮᱱ ᱫᱚ ᱫᱟᱜ ᱨᱮᱱᱟᱜ ᱚᱵᱷᱟᱵᱽ ᱠᱷᱟᱹᱛᱤᱨ ᱛᱮ ᱟᱨ ᱪᱮᱫ ᱫᱷᱚᱨᱚᱱ ᱦᱩᱲᱩ ᱠᱚᱫᱚ ᱪᱟᱥ ᱫᱚ ᱵᱟᱝ ᱦᱩᱭᱩᱜᱼᱟ ᱡᱟᱦᱟᱸ ᱱᱚᱣᱟ ᱤᱭᱟᱹ ᱜᱮ ᱵᱚᱪᱷᱚᱨ ᱨᱮ ᱢᱤᱫᱷᱟᱣ ᱦᱩᱲᱩ ᱜᱮ ᱡᱟᱦᱟᱸ ᱪᱟᱥ ᱦᱳᱭᱳᱜ ᱛᱟᱦᱮᱱ ᱜᱮᱭᱟ᱾
ᱦᱮᱸ ᱜᱚᱝᱠᱮ ᱮᱠᱫᱚᱢ ᱴᱷᱤᱠ ᱠᱟᱛᱷᱟ ᱱᱚ ᱟᱸᱡᱚᱢ ᱟᱠᱟᱱ ᱜᱮᱭᱟ ᱟᱭᱢᱟ ᱡᱟᱭᱜᱟ ᱨᱮ ᱡᱮᱢᱚᱱ ᱡᱟᱦᱟᱸ ᱥᱮ ᱫᱟᱜ ᱨᱮᱱᱟᱜ ᱡᱟᱦᱟᱸ ᱫᱚ ᱥᱳᱨᱥᱤᱝ ᱢᱮᱱᱟᱜᱼᱟ ᱛᱚ ᱚᱱᱟ ᱡᱟᱭᱜᱟ ᱨᱮᱫᱚ ᱴᱷᱤᱠ ᱜᱮ᱾ ᱥᱮ ᱥᱮᱞᱚ ᱢᱮᱱᱟᱜᱼᱟ ᱥᱮ ᱠᱩᱧ ᱠᱚ ᱢᱮᱱᱟᱜ ᱛᱟᱠᱚᱣᱟ ᱚᱸᱰᱮ ᱯᱟᱭᱤᱯ ᱞᱟᱭᱤᱱ ᱛᱮ ᱧᱮᱞ ᱠᱟᱛᱮᱜ ᱪᱟᱥᱮᱜᱼᱟ ᱥᱮ ᱫᱷᱚᱨᱚᱱ ᱦᱩᱲᱩ ᱠᱚ ᱟᱨ ᱟᱫᱚᱢ ᱡᱟᱭᱜᱟ ᱨᱮᱫᱚ ᱡᱟᱦᱟᱸ ᱫᱚ ᱥᱮᱨᱢᱟ ᱡᱟᱹᱲᱤ ᱪᱮᱛᱟᱱ ᱜᱮ ᱰᱤᱯᱮᱱᱰ ᱢᱮᱱᱟᱜ ᱠᱚᱣᱟ ᱱᱚᱣᱟ ᱦᱚᱸ ᱢᱤᱫᱴᱟᱱ ᱠᱟᱱ ᱜᱮᱭᱟ᱾ ᱟᱪᱪᱷᱟ ᱜᱚᱝᱠᱮ ᱤᱱᱟᱹ ᱪᱷᱟᱰᱟ ᱟᱨ ᱪᱮᱫ ᱠᱚᱯᱮ ᱪᱟᱥ ᱜᱮᱭᱟ ᱦᱳᱲᱳ ᱪᱷᱟᱰᱟ
ᱦᱩᱲᱩ ᱥᱟᱡᱟ ᱦᱚᱸ ᱮᱠᱷᱚᱱ ᱫᱚ ᱟᱨ ᱪᱮᱫ ᱚᱱᱮ ᱟᱱᱟᱡ ᱯᱟᱹᱛᱤ ᱠᱚ ᱪᱟᱥ ᱦᱩᱭᱩᱜ ᱠᱟᱱᱟ ᱟᱨ ᱪᱮ ᱚᱲᱟᱜ ᱨᱮ ᱡᱚᱢ ᱞᱮᱠᱟ ᱡᱮᱢᱚᱱ ᱮᱠᱷᱚᱱ ᱨᱚᱦᱚᱭ ᱦᱳᱭ ᱠᱟᱱᱟ ᱟᱨ ᱪᱮ ᱢᱟᱱᱮ ᱵᱷᱤᱱᱰᱤ ᱜᱷᱟᱝᱜᱽᱨᱟ ᱛᱟᱯᱚᱨ ᱡᱚᱸᱱᱰᱨᱟ ᱠᱩ ᱵᱤᱞᱟᱛᱤ ᱵᱮᱸᱜᱟᱲ ᱠᱩ ᱟᱰᱤ ᱠᱤᱪᱷᱩ ᱜᱮ ᱨᱚᱦᱚᱭ ᱫᱚ ᱦᱳᱭ ᱠᱟᱱᱟ ᱢᱟᱱᱮ ᱚᱲᱟᱜ ᱨᱮ ᱡᱚᱢ ᱞᱟᱹᱜᱤᱫ ᱟᱨ ᱪᱮᱫ
ᱦᱩᱸ ᱮᱠᱫᱚᱢ ᱴᱷᱤᱠ ᱜᱮᱭᱟ ᱟᱪᱪᱷᱟ ᱜᱚᱝᱠᱮ ᱟᱯᱮ ᱥᱮᱫ ᱫᱚ ᱵᱤᱨ ᱵᱩᱨᱩ ᱠᱚ ᱢᱮᱱᱟᱜᱼᱟ ᱥᱮ ᱵᱟᱹᱱᱩᱜᱼᱟ
ᱦᱳᱭ ᱟᱞᱮᱥᱮᱫ ᱫᱚ ᱵᱤᱨ ᱵᱩᱨᱩ ᱫᱚ ᱟᱹᱰᱤ ᱡᱟᱹᱥᱛᱤ ᱜᱮᱭᱟ ᱪᱮᱫᱟᱜ ᱥᱮ ᱱᱚᱛᱮ ᱟᱞᱮ ᱯᱟᱥᱴᱟ ᱠᱷᱚᱱᱮᱢ ᱠᱚᱭᱚᱜ ᱞᱮᱠᱷᱟᱱ ᱫᱚ ᱢᱟᱱᱮ ᱚᱱᱟ ᱥᱟᱱᱟᱢ ᱯᱟᱥᱴᱟ ᱜᱮ ᱮᱠᱵᱟᱨᱮ ᱵᱩᱨᱩ ᱜᱮᱢ ᱧᱮᱞ ᱧᱟᱢᱟ ᱟᱨ ᱪᱮ
ᱦᱩᱸ ᱟᱪᱪᱷᱟ ᱵᱮᱥ ᱵᱷᱟᱜᱮ ᱜᱮ ᱟᱨ ᱵᱤᱨ ᱵᱩᱨᱩ ᱨᱮᱫᱚ ᱟᱨ ᱥᱟᱱᱟᱢ ᱡᱤᱱᱤᱥ ᱠᱚᱯᱮ ᱛᱩᱢᱟᱹᱞ ᱜᱮᱭᱟ ᱥᱮ ᱵᱟᱝ ᱡᱮᱢᱚᱱ ᱟᱲᱟᱜ ᱥᱟᱠᱟᱢ ᱠᱚ ᱚᱱᱠᱟ ᱪᱮᱫ ᱠᱚᱯᱮ ᱛᱩᱢᱟᱹᱞᱮᱫ ᱛᱟᱦᱮᱱ ᱜᱮᱭᱟ
ᱦᱳᱭ ᱟᱞᱮ ᱵᱤᱨ ᱛᱮ ᱡᱚᱠᱷᱚᱱ ᱪᱟᱞᱟᱜ ᱟᱞᱮ ᱵᱤᱨ ᱨᱮᱱᱟᱜ ᱟᱲᱟᱜ ᱥᱟᱠᱟᱢ ᱠᱷᱚᱱ ᱮᱛᱚᱦᱚᱵ ᱠᱟᱛᱮ ᱡᱚ ᱵᱮᱞᱮ ᱛᱟᱯᱚᱨ ᱡᱟᱦᱟᱸ ᱵᱤᱨ ᱠᱚᱨᱮ ᱩᱫ ᱠᱚ ᱚᱢᱚᱱᱚᱜ ᱛᱟᱦᱮᱱᱟ ᱡᱟᱦᱟᱸ ᱪᱮᱫ ᱩᱫ ᱪᱚᱠᱚ ᱢᱮᱛᱟᱜᱼᱟ ᱟᱞᱤᱧ ᱦᱚ ᱵᱟᱹᱞᱤᱧ ᱵᱟᱲᱟᱭᱟ ᱡᱟᱦᱟᱸ ᱵᱤᱨ ᱠᱚᱨᱮ ᱧᱟᱢᱚᱜ ᱛᱟᱦᱮᱱᱟ ᱚᱱᱟ ᱠᱚ ᱠᱷᱚᱱ ᱮᱛᱚᱦᱚᱵ ᱠᱟᱛᱮ ᱟᱨᱚ ᱵᱤᱨ ᱨᱮᱱᱟᱜ ᱡᱟᱦᱟᱸ ᱥᱟᱨᱡᱚᱢ ᱥᱟᱠᱟᱢ ᱠᱚ ᱟᱨ ᱡᱟᱦᱟᱸ ᱟᱹᱰᱤᱜᱟᱱ ᱞᱟᱹᱠᱛᱤᱭᱟᱱ ᱚᱱᱟ ᱠᱚ ᱠᱷᱚᱱᱟᱜ ᱟᱹᱰᱤᱜᱟᱱ ᱡᱤᱱᱤᱥ ᱪᱮ ᱟᱨ ᱪᱮᱫ ᱢᱟᱱᱮ ᱟᱞᱮ ᱦᱳᱭ
ᱵᱮᱥ ᱵᱟᱭ ᱟᱪᱪᱷᱟ ᱜᱚᱝᱠᱮ ᱡᱟᱦᱟᱸ ᱵᱤᱨ ᱦᱮᱱᱟᱜ ᱛᱟᱯᱮ ᱫᱚ ᱟᱯᱮ ᱥᱩᱨ ᱨᱮ ᱦᱮᱸ ᱚᱱᱟ ᱵᱤᱨ ᱨᱮ ᱚᱱᱠᱟᱱ ᱡᱤᱭᱟᱹᱞᱤ ᱠᱚ ᱢᱮᱱᱟᱜ ᱠᱚᱣᱟ ᱡᱟᱦᱟᱸ ᱫᱚ ᱵᱚᱛᱚᱨᱟᱱ ᱠᱚ ᱞᱟᱹᱭ ᱫᱟᱲᱮᱭᱟᱜ ᱠᱷᱟᱱ ᱵᱮᱱ ᱠᱟᱹᱴᱤᱡ ᱵᱷᱟᱹᱜᱤ ᱠᱚᱜᱼᱟ ᱪᱤᱞᱮ ᱪᱮᱞᱮ ᱢᱮᱱᱟᱜ ᱠᱚᱣᱟ
ᱵᱚᱛᱚᱨᱟᱱ ᱡᱤᱭᱟᱹᱞᱤ ᱠᱚᱫᱚ ᱯᱟᱹᱦᱤᱞ ᱥᱮᱫ ᱠᱚ ᱛᱟᱦᱮᱸ ᱠᱟᱱᱟ ᱮᱠᱷᱚᱱ ᱫᱚ ᱟᱡ ᱪᱮᱫ ᱢᱟᱱᱮ ᱵᱤᱨ ᱠᱚᱦᱚᱸ ᱠᱟᱹᱴᱤᱡ ᱠᱚ ᱢᱟᱜ ᱤᱫᱤᱭ ᱫᱟᱠᱩ ᱥᱮ ᱟᱫᱚ ᱵᱚᱛᱚᱨᱟᱱ ᱡᱤᱭᱟᱹᱞᱤ ᱩᱱᱠᱩ ᱫᱚ ᱟᱹᱰᱤ ᱜᱮ ᱠᱚᱢ ᱟᱠᱟᱱᱟ ᱠᱚ ᱮᱱᱛᱮ ᱨᱮᱦᱚᱸ ᱢᱤᱫ ᱵᱟᱨ ᱩᱱᱠᱩ ᱡᱟᱦᱟᱸᱭ ᱫᱚ ᱪᱤᱞᱤ ᱦᱟᱭᱱᱟ ᱥᱮ ᱪᱤᱞᱤ ᱩᱱᱠᱩ ᱢᱤᱫᱵᱟᱨ ᱢᱮᱱᱟᱜ ᱠᱚᱣᱟ ᱟᱹᱰᱤ ᱜᱮ ᱠᱚᱢ ᱤᱱᱟᱹ ᱪᱷᱟᱰᱟ ᱢᱮᱱᱟᱜ ᱠᱚᱣᱟ ᱥᱩᱠ ᱼᱼ ᱥᱤᱠᱨᱤ ᱠᱚ ᱟᱨ ᱛᱩᱭᱩ ᱠᱚ ᱢᱟ ᱛᱚ ᱟᱛᱳ ᱫᱤᱥᱚᱢ ᱥᱮᱫ ᱠᱚ ᱦᱮᱡ ᱟᱠᱟᱱᱟ ᱪᱮ ᱢᱟᱱᱮ ᱩᱝᱠᱩ ᱜᱮ ᱢᱮᱱ ᱜᱟᱱᱚᱜᱼᱟ ᱟᱨ ᱢᱟᱨᱟᱜ ᱠᱚ ᱢᱮᱱᱟᱜ ᱠᱚᱣᱟ ᱢᱮᱱᱠᱷᱟᱱ ᱩᱱᱠᱩ ᱫᱚ ᱟᱹᱰᱤ ᱪᱮᱛᱟᱱ ᱨᱮ
ᱦᱮᱸ ᱦᱮᱸ ᱮᱠᱫᱚᱢ ᱴᱷᱤᱠ
ᱟᱫᱚ ᱮᱴᱟᱜ ᱠᱚᱫᱚ ᱢᱟᱱᱮ ᱡᱤᱭᱟᱹᱞᱤ ᱠᱚᱫᱚ ᱦᱟᱹᱯᱤᱫ ᱠᱟᱱᱟ ᱠᱚ ᱟᱨ ᱪᱮ ᱟᱞᱮ ᱵᱩᱨᱩ ᱥᱮᱱ ᱫᱚ
ᱟᱪᱪᱷᱟ ᱜᱚᱝᱠᱮ ᱟᱯᱮ ᱥᱮᱫ ᱠᱟᱹᱴᱤᱡ ᱠᱟᱹᱴᱤᱡ ᱢᱟᱱᱮ ᱟᱫᱚᱢ ᱟᱫᱚᱢ ᱚᱠᱛᱚ ᱱᱚᱝᱠᱟ ᱦᱤᱡᱩᱜ ᱛᱟᱦᱮᱱ ᱜᱮᱭᱟ ᱠᱚ ᱢᱟᱨᱟᱝ ᱡᱤᱭᱟᱹᱞᱤ ᱠᱚ ᱡᱮᱢᱚᱱ ᱦᱟᱹᱛᱤ ᱠᱚ
ᱦᱳᱭ ᱟᱞᱮ ᱥᱮᱱ ᱦᱚᱸ ᱦᱤᱡᱩᱜ ᱜᱮᱭᱟᱠᱚ ᱟᱞᱮ ᱫᱚ ᱡᱚᱠᱷᱚᱱ ᱦᱩᱲᱩ ᱠᱚᱞᱮ ᱛᱤᱠᱤᱭᱟᱥᱮ ᱡᱚᱠᱷᱚᱱ ᱪᱟᱥ ᱠᱚ ᱵᱟᱥ ᱠᱚ ᱢᱟᱱᱮ ᱨᱟᱠᱟᱵ ᱦᱩᱭ ᱠᱟᱛᱮᱜ ᱡᱚᱠᱷᱚᱱ ᱦᱩᱲᱩ ᱠᱚ ᱛᱤᱠᱤ ᱦᱩᱭᱩᱜᱼᱟ ᱩᱱ ᱚᱠᱛᱚ ᱦᱟᱹᱛᱤ ᱠᱚ ᱢᱟᱱᱮ ᱟᱞᱮ ᱚᱲᱟᱜ ᱠᱩ ᱦᱤᱡᱩᱜ ᱛᱟᱦᱮᱱ ᱜᱮᱭᱟ ᱟᱹᱛᱩ ᱠᱚ ᱛᱟᱨᱯᱚᱨᱮ ᱚᱱᱟ ᱡᱟᱦᱟᱸᱠᱩ ᱦᱩᱲᱩ ᱵᱷᱟᱵᱽ ᱠᱟᱜ ᱦᱩᱭᱩᱜᱼᱟ ᱥᱮ ᱟᱨ ᱡᱟᱦᱟᱸ ᱠᱚᱨᱮ ᱪᱟᱰᱩ ᱠᱟᱜ ᱦᱩᱭᱜᱼᱟ ᱥᱮ ᱚᱱᱟ ᱨᱮᱱᱟᱜ ᱢᱤᱫᱴᱮᱱ ᱥᱚ ᱧᱟᱢ ᱠᱚᱣᱟ ᱩᱱᱠᱩ ᱦᱚᱸ ᱚᱲᱟᱜ ᱠᱚ ᱵᱚᱞᱚ ᱠᱟᱛᱮᱜ ᱨᱟᱹᱯᱩᱫᱠᱟᱛᱮᱫ ᱦᱩᱲᱩ ᱠᱚ ᱩᱰᱩᱝ ᱟᱠᱚ ᱟᱨᱠᱚ ᱡᱚᱢ ᱛᱟᱦᱮᱸᱫ ᱚᱱᱟ ᱪᱷᱟᱰᱟ ᱦᱚᱸ ᱡᱟᱦᱟᱸ ᱠᱚᱨᱮ ᱫᱚᱠᱟᱱ ᱠᱚᱨᱮ ᱛᱟᱯᱚᱨ ᱟᱭᱥᱤ ᱰᱮᱥ ᱠᱚᱨᱮ ᱪᱟᱣᱞᱮ ᱠᱚ ᱤᱭᱟᱹ ᱠᱚ ᱩᱱᱠᱩ ᱫᱚ ᱪᱮᱫᱟᱜ ᱥᱮ ᱩᱱ ᱚᱠᱛᱚ ᱫᱚ ᱚᱱᱮ ᱵᱤᱨ ᱠᱚᱨᱮ ᱦᱚᱸᱛᱚ ᱥᱟᱠᱟᱢ ᱠᱚᱦᱚᱸ ᱛᱚ ᱢᱟᱱᱮ ᱵᱟᱝ ᱛᱟᱦᱮᱱᱟ ᱟᱨ ᱪᱮᱫ ᱪᱟᱵᱟᱜᱼᱟ ᱟᱨ ᱪᱮᱫ ᱛᱚᱠᱷᱚᱱ ᱜᱮ ᱟᱹᱛᱩ ᱫᱤᱥᱚᱢ ᱠᱚᱨᱮ ᱠᱚ ᱦᱤᱡᱩᱜᱼᱟ
ᱵᱮᱥ ᱜᱤ ᱛᱟᱦᱚᱞᱮ ᱟᱫᱚ ᱜᱚᱝᱠᱮ ᱛᱟᱦᱚᱞᱮ ᱱᱚᱜᱼᱚᱭ ᱡᱮ ᱠᱟᱛᱷᱟᱜ ᱠᱟᱱᱟᱞᱟᱝ ᱱᱚᱜᱚᱭ ᱵᱤᱨ ᱱᱤᱭᱮ ᱜᱮ ᱠᱩᱞᱟᱢ ᱡᱮ ᱥᱮᱸᱫᱽᱨᱟ ᱱᱤᱭᱮ ᱛᱚ ᱥᱮᱸᱫᱽᱨᱟ ᱤᱫᱤ ᱠᱟᱛᱮᱫ ᱪᱮᱠᱟᱢ ᱞᱟᱹᱭᱟ ᱪᱮᱫ ᱠᱚᱯᱮ ᱥᱮᱸᱫᱽᱨᱟ ᱠᱚᱣᱟ ᱪᱤᱞᱤ ᱠᱚᱯᱮ ᱥᱮᱸᱫᱽᱨᱟ ᱠᱚᱣᱟ ᱛᱚᱵᱮ ᱥᱮᱸᱫᱽᱨᱟ ᱜᱮ ᱥᱮᱸᱫᱽᱨᱟ ᱫᱚ ᱟᱵᱚᱣᱟᱜ ᱜᱤᱛᱚ ᱟᱹᱰᱤ ᱯᱟᱹᱦᱤᱞ ᱠᱷᱚᱱ ᱠᱟᱱ ᱜᱮ ᱚᱱᱟᱦᱚᱸ ᱟᱵᱚ ᱡᱚᱠᱷᱚᱱ ᱥᱮᱸᱫᱽᱨᱟ ᱛᱮ ᱦᱩᱭᱩᱜᱼᱟ ᱛᱚᱠᱷᱚᱱ ᱦᱚᱸᱵᱚᱱ ᱥᱮᱸᱫᱽᱨᱟ ᱚᱱᱛᱮ ᱵᱚᱱ ᱪᱟᱞᱟᱜ ᱟᱨ ᱚᱱᱟ ᱪᱷᱟᱰᱟ ᱦᱚᱸ ᱦᱮᱸ ᱡᱮᱢᱚᱱ ᱱᱚᱛᱮ ᱧᱟᱢᱚᱜ ᱜᱮᱭᱟ ᱠᱚ ᱥᱚᱜᱚᱜ ᱠᱩ ᱛᱟᱯᱚᱨ ᱛᱦᱚᱫ ᱠᱚ ᱡᱟᱢᱲᱩ ᱠᱚ ᱠᱩᱞᱟᱹᱭ ᱠᱚ ᱢᱟᱱᱮ ᱟᱢᱫᱟ ᱞᱮᱠᱟᱱ ᱧᱟᱢᱚᱜᱼᱟ ᱡᱮᱢᱚᱱ ᱠᱚ ᱧᱟᱢᱚᱜ ᱛᱟᱦᱮᱱ ᱜᱮᱭᱟ ᱫᱟᱜ ᱡᱟᱹᱲᱤ ᱠᱚ ᱥᱤᱛᱩᱝᱼᱟᱭ ᱩᱱ ᱚᱠᱛᱚ ᱫᱚ ᱡᱮᱞᱮ ᱠᱚᱦᱚᱸ ᱠᱚ ᱩᱰᱩᱝᱚᱜᱼᱟ ᱟᱨ ᱪᱮᱫ ᱵᱮᱱ ᱵᱷᱟᱜᱮ ᱜᱮ ᱟᱪᱪᱷᱟ ᱟᱪᱪᱷᱟ ᱱᱚᱣᱟ ᱫᱚ ᱞᱟᱦᱟ ᱠᱷᱚᱱ ᱛᱮ ᱟᱸ ᱰᱮᱴ ᱫᱚᱯᱮ ᱴᱷᱟᱲᱚ ᱜᱚᱴᱟ ᱠᱟᱜ-ᱟ? ᱥᱮ ᱱᱚᱝᱠᱟ ᱱᱚᱨᱢᱟᱞᱤ ᱡᱟᱸᱦᱟᱱ ᱦᱩᱭᱞᱱ ᱠᱷᱟᱡ ᱜᱮ ᱪᱚᱞᱚ ᱛᱟᱞᱦᱮ ᱠᱚᱲᱟ ᱠᱚ ᱢᱤᱫ ᱥᱟᱣ ᱛᱮ ᱟᱛᱳᱨᱮᱱ ᱢᱤᱥᱟ ᱠᱚ ᱛᱮ ᱡᱷᱚᱛᱚ ᱜᱮ, ᱮ ᱱᱚᱣᱟ ᱫᱚ ᱱᱚᱝᱠᱟ ᱵᱷᱟᱵᱛᱮ ᱠᱚᱨᱟᱣ ᱦᱩᱭᱩᱜ ᱛᱟᱸᱦᱮᱱ ᱡᱚᱠᱷᱚᱱ ᱜᱮ ᱫᱟᱜᱽ-ᱮ ᱡᱟᱹᱰᱤᱭᱟᱹ ᱤᱱ ᱚᱠᱛᱚ ᱜᱮ ᱡᱚᱠᱷᱚᱱ ᱦᱟᱞᱠᱟ ᱢᱟᱪᱷᱟ ᱥᱤᱛᱩᱝ ᱮ ᱮᱢᱟᱜᱼᱟ ᱛᱚᱱ ᱜᱮ ᱡᱤᱭᱟ. ᱞᱤ ᱠᱩᱠᱩ ᱩᱰᱳᱝᱚᱜ ᱛᱟᱦᱮᱱᱟ ᱟᱨ ᱪᱮᱫ ᱠᱟᱱ ᱜᱮ ᱠᱚᱲᱟ ᱠᱚ ᱥᱟᱶ ᱜᱚᱞᱯᱚ ᱠᱟᱛᱮ ᱡᱮ ᱪᱚᱞᱚ ᱵᱤᱨ ᱛᱮ ᱥᱮᱫᱽᱨᱟ ᱵᱚᱱ ᱪᱟᱞᱟᱜᱼᱟ ᱟᱨ ᱦᱩᱸ ᱦᱩᱸ ᱵᱮᱥ ᱵᱦᱟᱜᱮ ᱜᱮ ᱟᱪᱪᱷᱟ ᱟᱯᱮ ᱫᱚ ᱥᱮᱸᱫᱽᱨᱟ ᱨᱮ ᱪᱮ ᱥᱟᱯᱟᱵ ᱟᱠᱚᱫᱚ ᱫᱚ ᱪᱮᱫ ᱠᱟ ᱞᱮ ᱯᱮ ᱵᱮᱣᱦᱟᱨᱟ ᱪᱮᱫ ᱞᱮᱠᱟ ᱪᱮᱫ ᱠᱚᱯᱮ ᱵᱮᱣᱦᱟᱨᱟ ᱠᱟᱹᱴᱤᱡ ᱮᱢ ᱞᱟᱹᱭ ᱞᱮᱠᱷᱟ ᱵᱷᱟᱹᱜᱤ ᱠᱚᱜᱼᱟ ᱥᱟᱯᱟᱵ ᱫᱚ ᱟᱭᱢᱟ ᱠᱤᱪᱷᱩ ᱜᱮ ᱧᱮᱞ- ᱟᱭ ᱡᱮᱢᱚᱱ ᱵᱟᱴᱩᱞ ᱠᱷᱚᱱ ᱮᱛᱚᱦᱚᱵ ᱠᱟᱛ ᱼᱼ ᱛᱮ ᱡᱟᱞᱮ ᱠᱚ ᱛᱟᱯᱚᱨ ᱨᱰ ᱥᱮ ᱥᱤᱴᱤᱝ ᱚᱱᱟ ᱠᱚ ᱪᱷᱟᱰᱟ ᱦᱚᱸ ᱱᱤᱭᱟᱹ ᱦᱟᱛᱮᱞ ᱠᱷᱟᱱ ᱜᱮ ᱡᱷᱚᱛᱚ ᱡᱤᱯᱩ ᱦᱮᱸ ᱥᱮ ᱵᱟ ᱡᱟᱦᱟᱸ ᱫᱚ ᱥᱟᱸᱜᱤᱧ ᱫᱚᱠᱚ ᱤᱫᱤᱭ ᱜᱮᱭᱟ ᱵᱟᱭᱪᱟᱸᱥ ᱨᱮ, ᱦᱩᱸ ᱟᱨ ᱚᱱᱟ ᱪᱷᱟᱰᱟ ᱦᱚᱸ ᱡᱮᱢᱚᱱ ᱞᱟᱹᱭ ᱜᱟᱱᱚᱜᱼᱟ ᱤᱭᱟᱹ ᱵᱟᱝ ᱡᱩᱫᱤ ᱵᱟᱭᱪᱟᱱᱥ ᱥᱩᱠᱨᱤ ᱥᱮᱸᱫᱽᱨᱟ ᱪᱟᱞᱟᱣ ᱞᱮᱱ ᱠᱷᱟᱱ ᱫᱚ ᱦᱮᱸ ᱵᱚᱞᱞᱟᱢ ᱥᱮ ᱠᱷᱮᱪᱟ ᱛᱟᱨᱯᱚᱨ ᱟᱸᱜᱥᱟᱨ ᱠᱚ ᱤᱫᱤ ᱦᱩᱭᱩᱜ ᱛᱟᱦᱮᱸᱱ ᱜᱮᱭᱟ
ᱦᱩᱸ
ᱦᱚᱸ ᱵᱮᱥ ᱜᱤ ᱟᱸ ᱠᱩᱞᱟᱹᱭ ᱠᱩᱯᱮ ᱥᱮᱸᱫᱽᱨᱟ ᱠᱚᱜᱮᱭᱟ ᱥᱮ ᱵᱟᱝ, ᱦᱳᱭ ᱠᱟᱹᱭ ᱠᱚᱦᱚ ᱥᱮᱸᱨᱟ ᱠᱚᱜᱮᱭᱟ ᱠᱚ ᱚ ᱦᱮᱸᱛᱚ ᱟᱨ ᱪᱟᱥ ᱫᱤᱱ ᱢᱟ ᱟᱸ ᱪᱟᱥ ᱨᱟᱠᱟᱜ ᱠᱟᱛᱮ ᱥᱮ ᱪᱟᱥ ᱪᱟᱞᱟ ᱠᱟᱞᱤᱱ ᱢᱟ ᱮᱸ ᱜᱩᱰᱩ ᱠᱚᱦᱚᱸ ᱠᱚ ᱧᱟᱢᱚᱜ ᱜᱮᱭᱟᱸ ᱦᱮᱸ ᱥᱮ ᱵᱟᱝ
ᱮᱸ ᱪᱟᱥ ᱠᱟᱞᱟ ᱟᱹᱞᱤᱧ ᱫᱚ ᱜᱩᱰᱩ ᱫᱚ ᱟᱹᱰᱤ ᱠᱚᱢ ᱜᱮᱠᱚ ᱧᱟᱢᱚᱜ ᱛᱦᱮᱱᱟ ᱚᱝᱠᱟ ᱫᱚ ᱡᱟᱹᱱᱤᱡ ᱠᱷᱟᱱ ᱦᱮᱸ ᱪᱟᱥ ᱨᱟᱠᱟᱵ ᱚᱠᱛᱚ ᱡᱚᱠᱷᱚᱱ ᱦᱩᱲᱩ ᱠᱚ ᱵᱤᱞᱤᱜᱼᱟ ᱪᱤᱜ ᱛᱚᱠᱷᱚᱱ ᱠᱷᱮᱛ ᱠᱚᱨᱮ ᱟᱹᱰᱤ ᱡᱟᱹᱥᱛᱤ ᱢᱟᱱᱮ ᱜᱩᱲᱩ ᱠᱚ ᱛᱟᱦᱮᱱᱟᱠᱩ ᱥᱮ ᱩᱝᱠᱩ ᱦᱚᱸ ᱦᱩᱲᱩ ᱠᱚ ᱢᱟᱱᱮ ᱜᱮᱨ ᱠᱟᱛᱮᱜ ᱟᱠᱚᱣᱟᱜ ᱢᱚᱱᱮ ᱪᱤ ᱵᱟᱠᱷᱳᱞ ᱵᱟᱠᱷᱟᱱ ᱡᱟᱸᱦ ᱟᱲᱮ ᱨᱮ ᱠᱚ ᱤᱭᱟᱹᱭᱟ ᱚᱸᱰᱮ ᱠᱚ ᱢᱟᱱᱮ ᱠᱷᱳᱲᱟᱠᱩ ᱛᱚᱵᱮ ᱥᱮᱛᱚ ᱠᱷᱚᱱ ᱦᱚᱸ ᱜᱩᱰᱤ ᱠᱚ ᱟᱹᱰᱤ ᱡᱟᱹᱥᱛᱤ ᱠᱚ ᱧᱟᱢᱚᱜᱼᱟ ᱯᱟᱹᱥᱛᱤ ᱠᱚ ᱚᱰᱟᱣ ᱞᱮᱠᱷᱟᱱ ᱯᱟᱹᱥᱤᱜ ᱛᱮᱦᱮᱱᱟ ᱠᱚ ᱟᱨ ᱩᱱᱠᱩ ᱠᱚᱣᱟᱜ ᱢᱟᱱᱮ ᱴᱮᱥᱴ ᱫᱚ ᱠᱟᱹᱴᱤᱡ ᱟᱞᱟᱫᱟ ᱜᱮᱭᱟ ᱢᱤᱫ ᱫᱷᱟᱣ ᱡᱩᱫᱤ ᱵᱤᱱ ᱡᱚᱢᱟ ᱵᱟᱝᱵᱮᱱ ᱦᱤᱲᱤᱧ ᱫᱟᱲᱤᱜᱼᱟ ᱯᱤᱴᱷᱟᱹ ᱠᱟᱛᱮ ᱦᱚᱸ ᱜᱚᱜᱼᱟ ᱟᱨ ᱪᱟᱠᱷᱱᱟ ᱠᱟᱛᱮ ᱦᱚᱸ ᱢᱮᱱᱠᱷᱟᱱ ᱥᱟᱹᱨᱤᱜᱮ ᱟᱹᱰᱤ ᱜᱮ ᱥᱤᱵᱤᱞᱟ ᱪᱮᱫ ᱥᱮ ᱟᱹᱞᱤᱧ ᱦᱚᱞᱤᱧ ᱡᱚᱢ ᱵᱟᱲᱟ ᱠᱟᱫ ᱜᱮᱭᱟ
ᱡ ᱦᱳᱭ ᱦᱳᱭ ᱜᱚᱝᱠᱮ ᱮᱠᱫᱚᱢ ᱵᱷᱟᱹᱜᱤ ᱠᱟᱛᱷᱟ ᱦᱮᱸ ᱴᱷᱤᱠ ᱜᱮᱵᱮᱱ ᱞᱟᱹᱭᱮᱜᱼᱟ, ᱠᱟᱨᱚᱱ ᱟᱹᱞᱤᱧ ᱦᱚᱞᱤᱧ ᱡᱚᱢ ᱠᱟᱜ ᱜᱮᱭᱟ ᱱᱚᱣᱟ ᱡᱚᱠᱷᱚᱱ ᱦᱳᱲᱳ ᱡᱚᱠᱷᱚᱱ ᱨᱟᱠᱟᱵ ᱚᱠᱛᱚ ᱡᱟᱸᱦᱟ ᱩᱱᱠᱩ ᱜᱩᱰᱩ ᱠᱚ ᱯᱟᱹᱥᱤ ᱦᱩᱭ ᱞᱮᱱᱠᱷᱟᱱ ᱱᱠᱝᱠᱩ ᱛᱚ ᱟᱨᱚ ᱩᱱᱠᱩ ᱜᱩᱰᱩ ᱫᱚ ᱚᱸᱭᱡᱮ ᱩᱱᱫᱤᱱ ᱠᱷᱚᱱᱟᱜ ᱠᱚ ᱟᱸ ᱟᱠᱚ ᱚᱱᱮ ᱦᱳᱲᱩ ᱠᱚᱠᱚ ᱟᱠᱚᱣᱟᱜ ᱵᱟᱠᱷᱳ ᱨᱮᱠᱚ ᱥᱟᱡᱟ ᱡᱚᱝ ᱠᱟᱱ ᱛᱚ ᱚᱱᱟ ᱡᱚᱢ ᱠᱟᱛᱮ ᱩᱝᱠᱩ ᱫᱚ ᱟᱹᱰᱤ ᱠᱚ ᱦᱚᱲᱢᱚ ᱠᱚᱜ-ᱟ ᱥᱮ ᱤᱛᱤᱞ ᱠᱚ ᱚ ᱛᱚ ᱚᱱᱟ ᱡᱚᱢ ᱞᱮᱠᱷᱟᱱ ᱫᱚ ᱢᱤᱫᱴᱟᱱ ᱟᱹᱰᱤ ᱥᱚᱲᱚᱢ ᱜᱮ, ᱮᱠᱫᱚᱢ ᱴᱷᱤᱠ ᱠᱟᱛᱷᱟ ᱟᱪᱪᱷᱟ ᱜᱚᱝᱠ ᱦᱟᱸᱭ ᱦᱚᱸᱜᱼᱚᱭ ᱧᱮᱞᱚᱜ ᱠᱟᱱ ᱛᱤᱦᱤᱧ ᱜᱟᱯᱟ ᱫᱤᱱ ᱢᱟᱱᱮ ᱱᱚᱜᱼᱚᱸᱚᱭ ᱱᱮᱛᱟᱨ ᱧᱮᱞᱚᱜ ᱠᱟᱱᱟ ᱪᱮᱬᱮ ᱠᱚᱠᱚ ᱟᱫᱚᱜ ᱠᱟᱱᱟ ᱡᱮᱢᱚᱱ ᱦᱤᱸᱤᱥᱤ ᱪᱮᱬᱮ ᱠᱚ ᱦᱤᱥᱤ ᱪᱮᱬᱮ ᱠᱚ ᱡᱮᱢᱚᱱ ᱮᱢᱚᱱ ᱪᱮᱬᱮ ᱠᱟᱱᱟ ᱠᱚ ᱡᱟᱦᱟᱸ ᱫᱚ ᱩᱝᱠᱩ ᱦᱚᱯᱚᱱ ᱦᱚᱯᱚᱱ ᱜᱮᱭᱟ ᱠᱚ ᱢᱮᱝᱠᱷᱟᱱ ᱩᱝᱠᱩ ᱟᱠᱚᱣᱟᱜ ᱢᱟᱞᱴᱤ ᱴᱮᱞᱮᱱᱴ ᱢᱮᱱᱟᱜ ᱛᱟᱠᱚᱣᱟ ᱡᱮ ᱟᱠᱩ ᱵᱩᱡᱽ ᱫᱟᱲᱤᱜ-ᱟ ᱠᱚ ᱚᱠᱟ ᱥᱩᱢᱟᱹᱭ ᱨᱮ ᱫᱟᱜᱽ ᱚᱠᱟ ᱥᱮᱫ ᱠᱷᱚᱱᱮ ᱫᱟᱜ ᱫᱟᱭ ᱾ ᱥᱮ ᱚᱠᱟ ᱥᱮᱫ ᱨᱮ ᱚᱠᱟ ᱚᱠᱟ ᱥᱮᱫ ᱮ ᱫᱟᱜᱟᱭ ᱱᱤᱭᱟᱹ ᱪᱷᱚᱴ ᱫᱚ ᱱᱤᱭᱟᱹ ᱵᱚᱪᱷᱚᱨ ᱫᱚ ᱟᱪᱪᱷᱟ ᱜᱚᱝᱠᱮ ᱱᱩᱠᱩ ᱵᱤᱱ ᱞᱟᱹᱭ ᱫᱟᱲᱮᱭᱟᱜᱼᱟ ᱱᱩᱠᱩ ᱫᱚ ᱚᱠᱟ ᱫᱟᱨᱮ ᱨᱮᱠᱚ ᱛᱩᱠᱟᱹᱭ ᱛᱟᱦᱮᱱᱟ? ᱥᱮ ᱪᱮᱫ ᱞᱮᱠᱟᱱ ᱫᱟᱨᱮ ᱠᱚᱨᱮ ᱞᱟᱹᱭ ᱞᱮᱠᱷᱟᱡ ᱮᱢ ᱵᱷᱟᱹᱜᱤ ᱠᱚᱜᱼᱟ ᱾
ᱜᱚᱝᱠᱮ ᱩᱱᱠᱩ ᱫᱚ ᱟᱥᱟ ᱡᱤᱱ ᱚᱱᱠᱟ ᱡᱟᱹᱱᱤᱡ ᱠᱷᱟᱱ ᱛᱟᱞᱮ ᱫᱟᱲᱮ ᱨᱮᱜᱮ ᱡᱟᱹᱱᱤᱡ ᱠᱷᱟᱱ ᱩᱱᱠᱩ ᱫᱚ ᱾ ᱟᱠᱚ ᱛᱮᱜᱮ ᱟᱨ ᱪᱮᱫ ᱢᱟᱱᱮ ᱛᱤᱠ ᱠᱚ ᱵᱮᱱᱟᱣ ᱛᱟᱠᱚᱣᱟ ᱾ ᱢᱟᱱᱮ ᱧᱮᱞ ᱠᱟᱜ ᱜᱮᱭᱟᱵᱮᱱ ᱡᱟᱦᱟᱸᱻ ᱢᱟᱨᱟᱝ ᱢᱟᱨᱟᱝ ᱛᱟᱞᱮ ᱫᱟᱲᱤ ᱠᱚ ᱨᱮ ᱡᱮᱢᱚ ᱤᱭᱟᱹ ᱨᱮᱱᱟᱜ ᱠᱚ ᱵᱮᱱᱟᱣ ᱛᱟᱦᱮᱱᱟ ᱡᱮᱢᱚᱱ ᱠᱷᱤᱡᱩᱨ ᱠᱚᱨᱮᱱᱟᱜ ᱡᱮ ᱮᱢᱚᱱ ᱵᱷᱟᱵᱛᱮ ᱛᱩᱠᱟᱹ ᱠᱚ ᱵᱮᱱᱟᱣᱟ ᱡᱟᱦᱟᱸ ᱫᱚ ᱢᱟᱱᱮ ᱡᱟᱦᱟᱸᱭ ᱢᱤᱫᱴᱟᱝ ᱵᱤᱝ ᱮ ᱪᱟᱞᱟᱣ ᱞᱮᱱ ᱨᱮᱦᱚᱸ ᱢᱟᱱᱮ ᱵᱟᱨᱭᱟ ᱯᱷᱩᱠᱩᱨ ᱠᱚ ᱫᱚᱦᱚ ᱠᱟᱜᱼᱟ, ᱢᱤᱫᱴᱮᱱ ᱫᱚ ᱮᱢᱱᱤ ᱦᱚᱲᱠᱩ ᱡᱟᱛᱮ ᱮᱲᱮ ᱦᱚᱪᱚ ᱞᱟᱹᱜᱤᱫ ᱟᱨ ᱢᱤᱫᱴᱮᱱ ᱫᱚ ᱟᱠᱚ ᱢᱟᱱᱮ ᱤᱭᱟᱹ ᱞᱟᱹᱜᱤᱫ ᱾ ᱱᱚᱝᱠᱟ ᱠᱚ ᱛᱩᱠᱟᱹ ᱵᱮᱱᱟᱣᱟ ᱵᱟᱝᱢᱟ ᱾ ᱟᱫᱚ ᱩᱱᱠᱩ ᱦᱚᱸᱻ ᱟᱹᱰᱤ ᱠᱚᱢ ᱠᱚ ᱧᱮᱞᱚᱜ ᱠᱟᱱᱟ ᱠᱚ ᱾ ᱪᱮᱫ ᱢᱮ ᱫᱤᱱ ᱫᱤᱱᱛᱮ ᱪᱮᱠᱟ ᱵᱟᱝᱞᱤᱧ ᱢᱮᱱ ᱚᱪᱚ ᱫᱟᱲᱮᱭᱟᱜ ᱠᱟᱱᱟ ᱩᱱᱟᱹᱜ ᱫᱚ ᱡᱮ ᱚᱠᱟᱜ ᱠᱟᱱᱟ ᱠᱚ ᱡᱮ ᱦᱟᱹᱯᱤᱫ ᱛᱚ ᱚᱱᱟ ᱨᱮᱱᱟᱜ ᱠᱟᱨᱚᱱ ᱫᱚ ᱩᱱᱟᱹᱜ ᱡᱚᱛᱚ ᱞᱮᱠᱟ ᱫᱚ ᱵᱟᱝ ᱞᱟᱹᱭ ᱫᱟᱲᱮᱭᱟᱜ ᱠᱟᱱᱟ ᱟᱨ ᱪᱮᱫ
ᱟᱪᱪᱷᱟ ᱜᱚᱝᱠᱮ ᱱᱤᱭᱟᱹ ᱪᱷᱟᱰᱟ ᱦᱚᱸ ᱞᱟᱹᱭ ᱫᱟᱲᱮᱜ ᱠᱷᱟᱱᱡ ᱵᱮᱱ, ᱠᱟᱹᱦᱩ ᱠᱚ ᱟᱯᱮ ᱡᱟᱭᱜᱟ ᱨᱮ ᱢᱮᱱᱟᱜ ᱠᱚᱣᱟ ᱥᱮ ᱵᱟᱹᱱᱩᱜ ᱠᱚᱣᱟ?
ᱦᱮᱸ ᱠᱟᱹᱦᱩ ᱠᱚᱫᱚ ᱟᱞᱮ ᱮᱞᱟᱠᱟ ᱠᱚᱨᱮ ᱫᱚ ᱮᱠᱟᱞᱜᱮ ᱵᱟᱹᱱᱩᱜ ᱠᱚᱣᱟ ᱾ ᱡᱮ ᱩᱱᱠᱩ ᱫᱚ ᱟᱨ ᱪᱮᱫ ᱵᱮᱥᱤᱨ ᱵᱷᱟᱜᱽ ᱞᱤᱧ ᱧᱮᱞ ᱟᱠᱟᱫ ᱠᱚᱣᱟ ᱵᱟᱡᱟᱨ ᱫᱤᱥᱚᱢ ᱠᱚᱨᱮ ᱾ ᱡᱟᱦᱟᱸ ᱠᱚᱨᱮ ᱚᱸᱡᱚᱲᱨᱟ ᱠᱚ ᱛᱟᱦᱮᱱᱟ ᱚᱱᱟ ᱠᱚ ᱠᱚ ᱨᱮᱜᱮ ᱟᱹᱞᱤᱧ ᱞᱤᱧ ᱧᱮᱞ ᱟᱠᱟᱫ ᱠᱚᱣᱟ ᱾ ᱚᱮ ᱡᱟᱦᱟᱸ ᱠᱚᱨᱮ ᱚᱸᱡᱨᱟ ᱠᱚ ᱛᱟᱦᱮᱸᱱᱟ ᱚᱱᱟᱠᱩ ᱡᱚᱢ ᱵᱟᱲᱟᱭ ᱛᱟᱦᱮᱱᱟ ᱠᱚ ᱾ ᱢᱮᱱᱠᱷᱟᱱ ᱱᱚᱱᱠᱟ ᱟᱹᱛᱩ ᱫᱤᱥᱚᱢ ᱠᱚᱨᱮ ᱫᱚ ᱦᱮᱡ ᱫᱚ ᱦᱤᱡᱩᱜ ᱛᱟᱦᱮᱱ ᱜᱮᱭᱟ ᱠᱚ ᱡᱟᱦᱟᱸ ᱠᱚᱨᱮ ᱡᱟᱦᱟᱸ ᱫᱚ ᱯᱟᱣᱨᱟ ᱵᱤᱞᱤ ᱠᱚ ᱢᱮᱱᱟᱜᱼᱟ, ᱚᱱᱟ ᱯᱟᱣᱨᱟ ᱵᱤᱞᱤ ᱡᱚᱢ ᱞᱟᱹᱜᱤᱫ ᱠᱚ ᱦᱤᱡᱩᱜ ᱛᱟᱦᱮᱱ ᱜᱮᱭᱟ ᱠᱚ ᱢᱤᱫᱵᱟᱨ ᱞᱤᱧ ᱟᱹᱞᱤᱧ ᱞᱤᱧ ᱧᱮᱞ ᱟᱠᱟᱫ ᱠᱚᱣᱟ ᱵᱟᱝᱠᱷᱟᱱ ᱤᱱᱟᱹ ᱪᱷᱟᱰᱟ ᱫᱚ ᱟᱛᱳ ᱫᱤᱥᱚᱢ ᱠᱚᱨᱮ ᱫᱚ ᱚᱱᱠᱟ ᱵᱷᱟᱵ ᱛᱮᱫᱚ ᱠᱟᱹᱦᱩ ᱠᱚ ᱫᱚ ᱵᱟᱝᱞᱤᱧ ᱧᱮᱞ ᱟᱠᱟᱫ ᱠᱚᱣᱟ ᱾ ᱡᱟ ᱵᱟᱡᱟᱨ ᱫᱤᱥᱚᱢ ᱠᱚᱨᱮ ᱜᱮᱞᱤᱧ ᱧᱮᱞ ᱵᱟᱲᱟ ᱟᱠᱟᱫ ᱠᱚᱣᱟ
ᱦᱩᱸ ᱮᱠᱫᱚᱢ ᱵᱷᱟᱜᱤ ᱠᱟᱛᱷᱟ ᱦᱩᱸ
ᱱᱮᱛᱟᱨ ᱫᱤᱱ ᱛᱚ ᱪᱟᱥᱵᱟᱥ ᱫᱤᱱ ᱛᱟᱞᱦᱮ ᱟᱵᱮᱱ ᱡᱚᱠᱷᱚᱱ ᱦᱩᱲᱩ ᱠᱚ ᱨᱚᱦᱚᱭ ᱦᱩᱭᱩᱜ ᱛᱟᱦᱮᱸᱱᱟ ᱛᱚᱠᱷᱚᱱ ᱟᱵᱮᱱ ᱠᱷᱮᱛ ᱥᱮᱫ ᱵᱮᱱ ᱛᱚᱠᱷᱚᱱ ᱟᱵᱮᱱ ᱵᱮᱱ ᱨᱚᱦᱚᱭ ᱜᱮᱭᱟ ᱡᱟᱹᱱᱤᱡ ᱠᱷᱟᱱ ᱾ ᱛᱚᱠᱷᱚᱱ ᱛᱟᱦᱮᱞᱮ ᱟᱵᱮᱱ ᱦᱚᱸᱵᱮᱱ ᱪᱟᱞᱟᱣ ᱵᱟᱲᱟᱜ ᱠᱟᱱ ᱜᱮᱭᱟ ᱛᱟᱦᱚᱞᱮ ᱟᱨ ᱠᱟᱴᱠᱚᱢ ᱠᱚ ᱨᱚᱠᱚᱡ ᱠᱚᱵᱮᱱ ᱦᱟᱞᱟᱝ ᱵᱟᱲᱟ ᱟᱠᱟᱫ ᱠᱚᱜᱮᱭᱟ ᱡᱟᱹᱱᱤᱡ ᱠᱷᱟᱱ ᱾
ᱦᱳᱭ ᱜᱚᱝᱠᱮ ᱮᱠᱫᱚᱢ ᱴᱷᱤᱠ ᱠᱟᱛᱷᱟ ᱾ ᱦᱮᱸ ᱱᱮᱛᱟᱨ ᱫᱤᱱ ᱦᱚᱸ ᱟᱵᱚᱣᱟᱜ ᱫᱚ ᱪᱟᱥᱫᱤᱱ ᱠᱟᱱᱟ ᱪᱟᱥᱵᱟᱥ ᱟᱵᱚᱱ ᱾ ᱪᱟᱥᱵᱟᱥ ᱚᱠᱛᱚ ᱧᱮᱞᱚᱜ ᱛᱟᱦᱮᱱᱟ ᱟᱭᱢᱟ ᱨᱚᱠᱚᱡ ᱥᱮ ᱜᱚᱝᱜᱷᱟ ᱠᱚ ᱛᱟᱯᱚᱨ ᱠᱟᱴᱠᱚᱢ ᱠᱚᱠᱚ ᱧᱟᱢᱚᱜ ᱛᱟᱦᱮᱱᱟ ᱦᱟᱹᱠᱩ ᱠᱚ ᱢᱤᱫ ᱵᱟᱨᱭᱟ ᱛᱚ ᱩᱱᱠᱩ ᱦᱟᱞᱟᱝ ᱠᱚ ᱦᱩᱭᱩᱜ ᱛᱟᱦᱮᱱ ᱜᱮᱭᱟ ᱾ ᱦᱟᱞᱟᱝ ᱠᱟᱛᱮᱜ ᱩᱱᱠᱩ ᱡᱚᱢ ᱠᱚ ᱦᱩᱭᱩᱜ ᱛᱟᱦᱮᱱᱟ ᱟᱹᱰᱤ ᱢᱚᱸᱡᱽ ᱨᱟᱯᱟᱜ ᱡᱚᱢ ᱥᱮ ᱞᱟᱜ ᱠᱟᱛᱮᱫ ᱱᱚᱝᱠᱟ ᱥᱤᱯᱤ ᱠᱟ ᱠᱟᱛᱮᱫ ᱾ ᱟᱹᱰᱤ ᱵᱮᱥ ᱫᱷᱟᱨᱟ ᱵᱩᱡᱷᱟᱹᱜ-ᱟ ᱾ ᱢᱮᱱᱠᱷᱟᱱ ᱜᱚᱝᱠᱮ ᱛᱤᱦᱮᱧ ᱜᱟᱯᱟ ᱧᱮᱞᱚᱜ ᱠᱟᱱᱟ ᱡᱮ ᱡᱟᱦᱟᱸᱭ ᱱᱩᱠᱩ ᱨᱚᱠᱚᱡ ᱠᱚ ᱥᱮ ᱠᱷᱮᱛ ᱨᱮᱵᱚᱱ ᱧᱟᱢᱮᱫ ᱠᱚᱣᱟ ᱱᱩᱠᱩ ᱫᱤᱱᱟᱹᱢ ᱫᱤᱱ ᱠᱚ ᱠᱚᱢ ᱪᱟᱞᱟᱜ ᱠᱟᱱᱟ ᱱᱚᱣᱟ ᱠᱚᱢ ᱪᱟᱞᱟᱜ ᱨᱮᱱᱟᱜ ᱠᱟᱨᱚᱱ ᱫᱚ ᱞᱟᱹᱭ ᱞᱮᱠᱷᱟᱱ ᱞᱟᱹᱭ ᱜᱟᱱᱚᱜᱼᱟ ᱱᱚᱜᱼᱚᱭ ᱫᱤᱱᱟᱹᱢ ᱫᱤᱱ ᱟᱵᱚ ᱟᱵᱚ ᱪᱟᱥ ᱠᱷᱮᱛᱨᱮ ᱱᱚᱜᱼᱚᱭ ᱥᱟᱨ ᱠᱤᱴᱱᱟᱥᱚᱠ ᱟᱹᱰᱤ ᱨᱟᱥᱟᱭᱱᱤᱠ ᱥᱟᱨ ᱵᱚᱱ ᱮᱢᱟᱜ ᱠᱟᱱᱟ ᱥᱮ ᱟᱫᱚ ᱱᱚᱼᱚᱭ ᱡᱮ ᱟᱵᱚᱣᱟᱜ ᱢᱤᱫᱴᱟᱝ ᱠᱚᱢ ᱥᱚᱢᱚᱭ ᱨᱮ ᱥᱮ ᱵᱷᱟᱜᱤ ᱯᱚᱨᱤᱢᱟᱱ ᱦᱩᱭ ᱞᱟᱹᱜᱤᱫ ᱛᱮ, ᱡᱟᱦᱟᱸ ᱯᱚᱨᱤᱢᱟᱱ ᱥᱟᱨ ᱵᱚᱱ ᱮᱢᱟᱜ ᱠᱟᱱᱟ ᱚᱱᱟ ᱯᱚᱨᱤᱢᱟᱱ ᱛᱮ ᱩᱱᱠᱩ ᱵᱟᱝᱠᱚ ᱥᱟᱦᱟ ᱫᱟᱲᱮᱭᱟᱜ ᱠᱟᱱᱟ ᱡᱟᱦᱟᱸ ᱠᱟᱨᱚᱱ ᱛᱮ ᱩᱱᱠᱩ ᱠᱚ ᱵᱤᱞᱩᱯᱛᱚᱜ ᱠᱟᱱᱟ ᱾ ᱱᱚᱝᱠᱟ ᱱᱚᱝᱠᱟᱛᱮ ᱠᱚᱢ ᱦᱚᱸᱠᱚ ᱪᱟᱞᱟᱜ ᱠᱟᱱᱟ ᱾ ᱱᱤᱛᱚᱜ ᱠᱷᱮᱛ ᱠᱚᱨᱮ ᱩᱱᱟᱹᱜ ᱴᱟᱜ ᱦᱚᱸ ᱵᱟᱝᱠᱚ ᱧᱟᱢᱚᱜ-ᱟ ᱾ ᱟᱸᱡᱚᱢ ᱟᱠᱟᱱᱟ ᱟᱻ ᱢᱟᱨᱟᱝ ᱡᱟᱦᱟᱸᱭ ᱫᱟᱹᱫᱩ ᱛᱟᱠᱚ ᱠᱚ ᱛᱟᱦᱮᱸ ᱠᱟᱱᱟ ᱠᱚ ᱥᱮ ᱜᱚᱲᱚᱢ ᱵᱩᱰᱷᱤ ᱛᱟᱦᱮ ᱠᱟᱱᱟ ᱠᱚ ᱥᱮ ᱜᱚᱲᱚᱢ ᱵᱩᱫᱷᱤ ᱠᱚ ᱛᱟᱦᱮᱸ ᱠᱟᱱᱟ, ᱩᱱᱠᱩ ᱠᱚ ᱞᱟᱹᱭᱮᱫ ᱛᱟᱦᱮᱱᱟ ᱟᱠᱚ ᱚᱠᱛᱚ ᱨᱮ ᱱᱩᱠᱩ ᱟᱹᱰᱤ ᱠᱚ ᱛᱟᱦᱮᱸ ᱠᱟᱱᱟ ᱾ ᱟᱹᱰᱤ ᱠᱚ ᱦᱟᱞᱟᱝᱚᱜ ᱠᱚ ᱛᱟᱦᱮ ᱠᱟᱱᱟ ᱢᱮᱱᱠᱷᱟᱱ ᱱᱤᱛᱚᱜ ᱫᱤᱱᱟᱹᱢ ᱫᱤᱱ ᱠᱚᱢ ᱪᱟᱞᱟᱜ ᱠᱟᱱᱟ ᱾
ᱜᱚᱝᱠᱮ ᱮᱠᱫᱚᱢ ᱥᱟᱹᱨᱤ ᱠᱟᱛᱷᱟ ᱜᱮᱵᱮᱱ ᱞᱟᱹᱭ ᱟᱠᱟᱫᱟ ᱾ ᱢᱮᱱᱠᱷᱟᱱ ᱚᱱᱟ ᱫᱚ ᱚᱲᱟᱜ ᱦᱚᱲ ᱥᱮ ᱱᱤᱡᱮᱨᱟᱜ ᱪᱮᱛᱟᱱ ᱰᱤᱯᱮᱱᱟ ᱟᱢ ᱡᱚᱠᱷᱚᱱᱮᱢ ᱟᱱᱮ ᱠᱷᱮᱛ ᱨᱮ ᱦᱩᱲᱩᱢ ᱨᱚᱦᱚᱭᱟ ᱟᱫᱚ ᱟᱢ ᱡᱩᱫᱤ ᱵᱷᱟᱜᱤ ᱡᱚᱢ ᱵᱷᱟᱜᱤ ᱥᱟᱦᱤᱛᱮ ᱡᱚᱢ ᱥᱟᱱᱟᱢᱭᱟ ᱦᱩᱲᱩ ᱪᱟᱣᱞᱮ ᱠᱚ ᱛᱟᱦᱚᱞᱮ ᱱᱤᱡᱮᱨᱟᱜ ᱠᱷᱮᱛ ᱨᱮᱫᱚ ᱢᱟᱱᱮ ᱥᱟᱨ ᱦᱚᱸ ᱞᱟᱜᱟᱣ ᱢᱮ ᱢᱮᱱᱠᱷᱟᱱ ᱟᱹᱰᱤ ᱠᱚᱢ ᱯᱚᱨᱤᱢᱟᱱ ᱡᱟᱛᱮ ᱦᱮᱸ ᱠᱚᱢ ᱯᱚᱨᱤᱢᱟᱱ ᱚᱱᱟ ᱵᱚᱫᱚᱞ ᱛᱮ ᱟᱢ ᱜᱩᱩᱨᱤᱡ ᱮᱢ ᱞᱟᱜᱟᱣ ᱫᱟᱲᱮᱭᱟᱜ-ᱟ ᱟᱹᱰᱤ ᱡᱟᱹᱟᱥᱛᱤ ᱟᱨ ᱪᱮᱫ ᱜᱩᱨᱤᱡ ᱠᱚ ᱞᱟᱜᱟᱣ ᱞᱮᱠᱷᱟᱱ ᱵᱷᱟᱜᱤᱜ-ᱟ᱾ ᱡᱟᱦᱟᱸ ᱫᱚ ᱟᱢ ᱚᱲᱟᱜ ᱱᱤᱡᱮᱢ ᱡᱚᱢᱟ ᱥᱮ ᱚᱲᱟᱜ ᱨᱮᱢ ᱡᱚᱢᱟ ᱮᱱᱮᱠᱷᱟᱱ ᱚᱱᱟ ᱨᱮᱱᱟᱜ ᱥᱟᱫ ᱫᱚ ᱠᱟᱹᱴᱤᱡ ᱟᱞᱟᱫᱟ ᱞᱟᱜᱟᱜ-ᱟ᱾ ᱟᱨ ᱡᱟᱦᱟᱸ ᱦᱩᱲᱩ ᱠᱚᱨᱮ ᱟᱹᱰᱤ ᱡᱟᱹᱟᱥᱛᱤ ᱥᱟᱨ ᱠᱚ ᱞᱟᱜᱟᱣᱟ ᱦᱮᱸ ᱚᱱᱟ ᱠᱚᱫᱚ ᱨᱮᱱᱟᱜ ᱫᱚ ᱚᱱᱟ ᱨᱮᱱᱟᱜ ᱥᱟᱫ ᱢᱤᱫᱴᱮᱱ ᱟᱞᱟᱫᱟ ᱜᱮ ᱵᱩᱡᱩᱜ-ᱟ ᱢᱟᱱᱮ ᱢᱤᱫᱴᱮᱱ ᱥᱟᱛ ᱢᱤᱫᱴᱮᱱ ᱛᱟᱦᱮᱱᱟ ᱥᱮ ᱚᱱᱟ ᱫᱚ ᱠᱟᱹᱴᱤᱡ ᱟᱞᱟᱫᱢ ᱵᱩᱡᱷᱟᱹᱣᱟ-ᱟ ᱟᱨ ᱡᱟᱦᱟᱸ ᱵᱤᱱᱟᱹ ᱥᱟᱨ ᱛᱟᱦᱮᱱᱟ ᱚᱱᱟ ᱫᱚ᱾
ᱦᱩᱸ
ᱠᱷᱟᱹᱞᱤ ᱫᱟᱹᱞ ᱨᱟᱥᱮ ᱛᱮᱦᱚᱸ ᱡᱚᱢ ᱜᱟᱱᱚᱜ-ᱟ᱾